ᱦᱩᱸ, ᱡᱚᱦᱟᱨ ᱜᱮ ᱜᱚᱝᱠᱮ ᱾
ᱡᱚᱦᱟᱨ ᱜᱮ᱾
ᱥᱟᱜᱩᱱ ᱥᱮᱛᱟᱜ᱾
ᱦᱳᱭ ᱥᱟᱹᱜᱩᱱ ᱥᱮᱛᱟᱜ᱾
ᱫᱤᱭᱟ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱪᱮᱫ ᱦᱚᱸ ᱵᱟᱝ ᱱᱚᱜᱼᱚᱭ, ᱫᱩᱲᱩᱵ ᱵᱟᱲᱟ ᱦᱩᱭ ᱠᱟᱱᱟ ᱚᱲᱟᱜ ᱠᱚᱨᱮ ᱜᱮ᱾ ᱟᱢᱜᱮ ᱪᱮᱫ ᱠᱚᱢ ᱪᱤᱠᱟᱹᱭᱮᱫᱟ?
ᱪᱤᱠᱟᱹ ᱦᱚ ᱵᱟᱝ ᱦᱚᱸᱜ-ᱚᱭ ᱫᱩᱲᱩᱵ ᱵᱟᱲᱟ ᱜᱮ ᱦᱩᱭ ᱠᱟᱱᱟ᱾ ᱚᱲᱟᱜ ᱨᱮ ᱴᱷᱤᱠ ᱵᱟᱝ ᱵᱩᱡᱩᱜ ᱠᱟᱱᱟ ᱛᱤᱦᱤᱧ ᱫᱚ ᱟᱨᱚ, ᱜᱩᱞ ᱜᱩᱞᱟᱹᱣ ᱟᱠᱟᱜᱼᱟ᱾ ᱛᱚᱵᱮ ᱠᱷᱟᱱ ᱫᱚ ᱚᱲᱟᱜ ᱨᱮᱦᱚᱸ ᱵᱟᱝ ᱛᱤᱸᱜᱩ ᱴᱟᱲᱦᱟᱣ ᱦᱩᱭᱩᱜ ᱠᱟᱱᱟ, ᱛᱚᱵᱮ ᱠᱷᱟᱱ ᱵᱟᱭᱨᱮ ᱦᱮᱡ ᱦᱩᱭᱩᱜ ᱠᱟᱱᱟ ᱱᱚᱱᱛᱮ ᱠᱟᱹᱴᱤᱡ᱾
ᱟᱫᱚ ᱟᱯᱮ ᱥᱮᱱ ᱫᱚ ᱥᱤᱛᱩᱝ ᱮᱫᱟᱭ ᱥᱮ ᱪᱮᱫ?
ᱦᱮᱸ ᱛᱤᱦᱤᱧ ᱫᱚ ᱥᱤᱛᱩᱝ ᱮ ᱥᱤᱛᱩᱝ ᱮ ᱥᱤᱛᱩᱝ ᱟᱠᱟᱜᱼᱟ᱾ ᱦᱚᱞᱟ ᱠᱟᱹᱴᱤᱡ ᱠᱟᱹᱴᱤᱡ ᱮ ᱫᱟᱜ ᱠᱮᱫᱟ ᱦᱚᱞᱟ ᱫᱚ ᱚᱱᱛᱚ
ᱦᱩᱸ ᱦᱩᱸ᱾
ᱚᱝᱠᱟ ᱦᱚᱲ ᱵᱷᱤᱲᱠᱟᱹᱣ᱾ ᱟᱨ ᱛᱤᱦᱤᱧ ᱫᱚ ᱥᱤᱛᱩᱝ ᱠᱟᱜ ᱜᱮ ᱥᱮᱛᱟᱜ ᱠᱷᱚᱱ ᱜᱮ ᱦᱟᱸᱜ ᱟᱫᱚ ᱠᱮ ᱡᱟᱱᱮ ᱦᱟᱸᱜ ᱱᱤᱛᱚᱝ ᱥᱤ ᱛᱩᱝ ᱧᱮᱞᱚᱜ ᱠᱟᱱ ᱢᱤᱫ ᱜᱷᱟᱹᱲᱤᱡ ᱛᱮᱜᱮ ᱦᱟᱜ
ᱚ᱾ ᱟᱞᱮ ᱥᱮᱱ ᱢᱟ ᱦᱚᱸᱜᱼᱚᱭ ᱤᱭᱟᱹ ᱠᱟᱜᱼᱟᱭ᱾ ᱥᱤᱛᱩᱝ ᱫᱚ ᱵᱟᱭ ᱥᱤᱛᱩᱝ ᱠᱟᱜ-ᱟ ᱱᱚᱱᱛᱮ ᱢᱟ ᱨᱤᱢᱤᱞ ᱨᱤᱢᱤᱞ᱾
ᱚᱸᱻ᱾ ᱫᱤᱭᱮ, ᱚ ᱟᱞᱮ ᱥᱮᱱ ᱫᱚ ᱜᱚᱨᱚᱢᱮᱜ-ᱟ᱾
ᱦᱩᱸᱜ-ᱩᱸ᱾
ᱫᱤᱭᱮ ᱡᱚᱢ ᱵᱟᱲᱟ ᱠᱚᱫᱚ ᱦᱩᱭᱮᱱᱟ?
ᱦᱳᱭ ᱡᱚᱢ ᱵᱟᱲᱟ ᱦᱩᱭ ᱠᱟᱱᱟ᱾ᱟᱫᱚ ᱟᱵᱤᱱ ᱜᱮ ᱦᱟᱸᱜ ᱪᱮᱜᱠᱟ ᱵᱤᱱ ᱡᱚᱢ ᱦᱩᱭᱮᱱ ᱛᱟᱵᱮᱱᱟ ᱥᱮ ᱵᱟᱝ?
ᱦᱮᱸ ᱤᱧ ᱦᱚᱸ ᱦᱚᱸᱜᱼᱚᱭ ᱡᱚᱢ ᱵᱟᱲᱟ ᱠᱟ ᱛᱮ ᱜᱮ ᱪᱟ ᱱᱟᱥᱛᱟ ᱦᱩᱭ ᱠᱟᱱᱟ ᱦᱚᱸᱜ-ᱚᱭ ᱵᱟᱭᱨᱮ ᱥᱮᱜ ᱦᱮᱜ ᱦᱩᱭ ᱠᱟᱱᱟ᱾
ᱚ ᱦᱚᱭᱛᱚ᱾
ᱛᱚ ᱟᱯᱮ ᱥᱮᱫ ᱫᱚ, ᱚᱱᱟ ᱟᱰᱤ ᱥᱮᱛᱟᱜ ᱥᱮᱛᱟᱜ ᱜᱮ ᱤᱥᱤᱱ ᱛᱚ ᱤᱥᱤ ᱤᱥᱤᱱ ᱵᱟᱥᱟᱝ ᱫᱚ ᱦᱩᱭᱩᱜ ᱛᱮ ᱥᱮ ᱪᱮᱫ?
ᱦᱳᱭ ᱥᱮᱛᱟᱜ ᱨᱮᱜᱮ ᱞᱮ ᱤᱥᱤᱱ ᱜᱮᱭᱟ, ᱟᱫᱚ ᱦᱟᱸᱜ ᱪᱟᱥ ᱠᱟᱹᱢᱤ ᱠᱚ ᱦᱟᱸᱜ ᱪᱟᱞᱟᱜ ᱪᱟᱞᱟᱜ ᱜᱮᱭᱟ ᱞᱮ ᱛᱚ, ᱱᱚᱱ- ᱛᱮᱫᱚ ᱪᱟᱥ ᱠᱟᱹᱢᱤ ᱜᱮ ᱛᱚ ᱵᱷᱚᱨᱥᱟ ᱛᱟᱞᱮ, ᱟᱫᱚ ᱟᱫᱚ ᱪᱟᱥ ᱠᱟᱹᱢᱤ ᱪᱟᱞᱟᱜ ᱠᱷᱟᱱ ᱦᱟᱸᱜ ᱥᱮᱛᱟᱜ ᱨᱮᱜᱮ ᱤᱥᱤᱱ ᱞᱟᱹᱠᱛᱤ ᱠᱟᱱ ᱜᱮᱭᱟ, ᱟᱸᱡᱚᱢ ᱵᱟᱢ ᱡᱚᱢ ᱫᱟᱲᱮ ᱞᱮᱱᱠᱷᱟᱱ ᱫᱚᱢ ᱠᱟᱹᱢᱤᱭᱟ ᱪᱤᱠᱟᱹᱛᱮ?
ᱚᱱᱟ ᱦᱚᱸ ᱠᱟᱹᱱ ᱜᱮᱭᱟ᱾ ᱟᱫᱚ ᱜᱚᱝᱠᱮ ᱛᱟᱦᱮᱞᱮ ᱟᱯᱮ ᱚᱱᱛᱮ ᱫᱚ ᱚᱱᱟ ᱤᱭᱟᱹ ᱮᱠᱷᱚᱱ ᱢᱩᱪᱟᱹᱣᱟᱹᱭ ᱛᱟᱦᱮᱸ ᱮ ᱮᱠᱷᱚᱱ ᱚᱱᱮ ᱤᱭᱟᱹ ᱚᱠᱛᱚ ᱨᱮᱜᱮ ᱛᱚ ᱚᱱᱟ ᱩᱜ ᱠᱚ ᱫᱚᱢᱮ ᱦᱩᱭᱩᱜ ᱜᱮᱭᱟ, ᱟᱫᱚ ᱦᱩᱭᱩᱜ ᱠᱟᱱᱟ ᱥᱮ ᱵᱟ ᱟᱯᱮ ᱥᱮᱜ ᱫᱚ?
ᱦᱚᱭ ᱦᱩᱭᱩᱜ ᱠᱟᱱ ᱜᱮᱭᱟ ᱱᱚᱱᱛᱮ ᱫᱚ ᱟᱨ ᱦᱟᱸᱜ ᱟᱞᱮ ᱫᱚ ᱦᱟᱸᱜ ᱵᱤᱨ ᱜᱮ ᱟᱫᱚ ᱩᱫ ᱫᱚ ᱦᱟᱸᱜ ᱫᱤᱱ ᱛᱮᱫᱚ ᱚᱢᱚᱱ ᱫᱚ ᱟᱨᱳᱢᱵᱷᱚ ᱟᱠᱟᱱ ᱜᱮᱭᱟ ᱦᱟᱸᱜ᱾
ᱟᱸ ᱛᱟᱦᱚᱞᱮ ᱟᱯᱮ ᱫᱚ ᱫᱚᱢᱮ ᱯᱮ ᱧᱟᱢ ᱜᱮᱭᱟ, ᱫᱚᱢᱮ ᱯᱮ ᱡᱚᱢ ᱜᱮᱭᱟ ᱵᱟᱝ?
ᱦᱳᱭ ᱦᱳᱭ ᱡᱚᱢ ᱦᱩᱭᱩᱜ ᱛᱟᱦᱮᱱ ᱜᱮ ᱫᱚᱢᱮ ᱜᱮ, ᱟᱨ ᱟᱨ ᱚᱱᱮ ᱡᱟᱦᱟᱸ ᱠᱚ ᱦᱟᱸᱜ ᱞᱟᱹᱭ ᱮᱫᱟ ᱠᱚ ᱚᱱᱮ ᱤᱭᱟᱹ ᱠᱚᱨᱮ ᱡᱟᱦᱟᱸ ᱚᱱᱟ ᱠᱷᱮᱛ ᱵᱟᱹᱫᱽ ᱠᱚᱨᱮ ᱦᱚᱸ ᱧᱟᱢᱚᱜ ᱜᱮᱭᱟ ᱦᱩᱫ ᱚᱱᱟ ᱢᱩᱪᱤ ᱩᱫ ᱠᱚ ᱦᱟᱸᱜ, ᱪᱮ ᱟᱯᱮ ᱥᱮᱱ ᱫᱚ ᱦᱟᱸᱜ ᱪᱮᱫ ᱯᱮ ᱢᱮᱱ ᱮᱫᱟ ᱦᱟᱸᱜ? ᱵᱟᱹᱧ ᱞᱟᱹᱭ ᱫᱟᱲᱮᱭᱟᱜ ᱠᱟᱱᱟ?
ᱚ ᱟᱸᱡᱚᱢ ᱢᱩᱪᱤ ᱪᱷᱩᱨᱤ ᱞᱮ ᱢᱮᱛᱟᱜ ᱛᱟᱦᱮᱸᱫ᱾
ᱡᱟᱭᱦᱳᱠ ᱢᱩᱪᱤ ᱪᱷᱩᱨᱤ ᱛᱚ᱾ ᱚᱱᱟ ᱠᱚᱦᱚᱸ ᱱᱚᱱᱛᱮ ᱫᱚ ᱦᱚ ᱦᱚᱭ ᱚᱢᱚᱱᱚᱜ ᱠᱟᱱ ᱜᱮᱭᱟ ᱚᱢᱚᱱ ᱫᱚ ᱧᱟᱢᱚᱜ ᱠᱟᱱ ᱜᱮᱭᱟ ᱟᱨ ᱡᱚᱢ ᱵᱟᱲᱟ ᱟᱠᱟ ᱫᱟᱢ ᱥᱮ ᱵᱟᱝ?
ᱦᱮᱸ ᱡᱚᱢ ᱵᱟᱲᱟ ᱣᱟᱠᱟᱜ ᱜᱤᱭᱟ, ᱟᱹᱰᱤ ᱥᱤᱵᱤᱞ ᱜᱮ ᱵᱩᱡᱽᱼᱩᱜᱼᱟ᱾
ᱦᱳᱭ ᱦᱳᱭ ᱟᱨᱚ ᱚᱱᱟ ᱥᱟᱶᱛᱮ ᱫᱟᱹᱞ ᱮᱢ ᱢᱮᱥᱟᱼᱟᱜ ᱠᱷᱟᱱ ᱫᱚ ᱟᱨᱚ ᱥᱟᱹᱭ ᱵᱷᱟᱹᱜᱤ ᱵᱩᱡᱽᱼᱩᱜᱼᱟ᱾
ᱟᱫᱚ ᱟᱯᱮ ᱚᱱᱛᱮ ᱫᱚ ᱫᱚᱢᱮ ᱡᱟᱹᱥ ᱦᱟᱸ
ᱦᱤᱲᱤᱧ ᱜᱮ ᱵᱟᱹᱵᱤᱱ ᱦᱤᱲᱤᱧ ᱫᱟᱲᱮᱜᱼᱟ ᱱᱚᱱᱛᱮ,
ᱦᱮᱸ ᱦᱮᱸ᱾ ᱟᱫᱚ ᱟᱯᱮ ᱚᱱᱛᱮ ᱫᱚ ᱫᱚᱢᱮ ᱡᱟᱹᱥᱛᱤ ᱜᱮᱢ ᱢᱮᱱ ᱮᱫᱟ ᱦᱩᱭᱩᱜᱼᱟ, ᱛᱚ ᱟᱞᱮ ᱥᱮᱱ ᱫᱚ ᱚᱸᱠᱟ ᱫᱚ ᱦᱩᱭ ᱫᱚ ᱦᱩᱭᱩᱜᱼᱟ, ᱟᱫᱚ
ᱦᱩᱸ ᱦᱩᱸ,
ᱢᱟᱱᱮ ᱚᱞᱚᱜ ᱜᱟᱱ ᱫᱚ ᱵᱟᱝᱼᱟ ᱾
ᱟᱨ
ᱱᱚᱱᱛᱮ ᱫᱚ ᱟᱞᱮ ᱱᱚᱱᱛᱮ ᱫᱚ ᱮᱠᱫᱚᱢ ᱥᱮᱛᱟᱜ ᱵᱷᱳᱨ ᱠᱷᱚᱡ ᱮᱠᱫᱚᱢ ᱦᱚᱲ ᱠᱚ ᱵᱤᱨᱤᱫ ᱠᱟᱛᱮᱜ ᱚᱱᱟ ᱠᱚ ᱯᱟᱸᱡᱟᱭᱟ ᱟᱫᱚ ᱡᱩᱫᱤ ᱵᱷᱳᱨ ᱠᱚᱨᱮᱢ ᱵᱤᱨᱤᱫ ᱫᱟᱹᱲᱤᱭᱟᱜ ᱠᱷᱟᱜ ᱫᱚ ᱴᱷᱤᱠ ᱜᱮᱢ ᱧᱟᱢᱼᱟ ᱵᱟᱸᱠᱷᱟᱱ ᱫᱚ ᱵᱟᱢ ᱧᱟᱢᱼᱟ᱾
ᱵᱟ ᱟᱞᱮ ᱠᱚᱨᱮ ᱫᱚ ᱧᱟᱢᱚᱜ ᱜᱮᱭᱟ ᱱᱚᱱᱛᱮ ᱫᱚ ᱟᱫᱚ ᱩᱸ ᱤᱭᱟᱹ ᱡᱟᱭᱜᱟ ᱠᱟᱱᱟ ᱵᱤᱨ ᱡᱟᱭᱜᱟ ᱠᱟᱱᱟ, ᱟᱫᱚ ᱧᱟᱢ ᱚᱱᱟ ᱫᱚ ᱧᱟᱢᱚᱜ ᱜᱮᱭᱟ ᱠᱟᱹᱴᱤᱡ᱾
ᱜᱚᱝᱠᱮ ᱟᱞᱮ ᱚᱱᱛᱮ ᱫᱚ ᱪᱮᱫ ᱪᱮᱫ ᱩᱜ ᱠᱚ ᱧᱟᱢᱚᱜ ᱛᱮ ᱡᱟᱹᱥᱛᱤ?
ᱤᱧ ᱫᱚ ᱦᱟᱸᱜ ᱩᱫ ᱠᱚᱫᱚ ᱦᱟᱸᱜ ᱧᱩᱛᱩᱢ ᱠᱚᱫᱚ ᱦᱟᱸᱜ ᱵᱟᱹᱧ ᱵᱟᱲᱟᱭ ᱜᱮᱭᱟ ᱩᱫ ᱨᱮᱱᱟᱜ ᱧᱩᱛᱩᱢ ᱠᱚᱫᱚ, ᱟᱨ ᱛᱟᱦᱚᱞᱮ ᱚᱱᱮ ᱡᱟᱦᱟᱸᱧ ᱞᱟᱹᱭ ᱠᱮᱫᱟ ᱢᱩᱪᱤ ᱩᱫ ᱢᱟᱱ ᱱᱚᱨᱢᱟᱹᱞᱤ ᱜᱮ ᱚᱱᱟ ᱢᱟ ᱠᱷᱮᱛ ᱵᱟᱹᱫᱽ ᱠᱚᱨᱮ ᱜᱮ ᱧᱟᱢᱚᱜ ᱜᱮᱭᱟ ᱟᱨ ᱡᱟᱦᱟᱸ ᱵᱤᱨ ᱨᱮ ᱧᱟᱢᱚᱜᱼᱟ ᱚᱱᱟ ᱠᱚᱫᱚ ᱪᱮᱜ ᱟᱱᱟ ᱯᱷᱩᱴᱠᱟᱹᱢ ᱟᱸᱡᱚᱢ ᱟᱠᱟᱫᱟ?
ᱦᱮᱸ ᱦᱮᱸ ᱯᱩᱴᱠᱟᱹ᱾
ᱡᱚᱢ ᱠᱚ ᱡᱚᱢ ᱵᱟᱲᱟ ᱟᱠᱟᱫᱟᱢ ᱥᱮ ᱵᱟᱝ?
ᱦᱮᱸ ᱟᱹᱰᱤ ᱠᱟᱹᱴᱤᱡ ᱨᱮ ᱡᱚᱢ ᱦᱩᱭ ᱠᱟᱱ ᱛᱟᱦᱮᱸᱱᱟ ᱯᱩᱴᱠᱟᱹ, ᱯᱩᱴᱠᱟᱹ ᱜᱮ ᱛᱩᱸᱵᱟᱹ ᱩᱫ ᱠᱚ ᱢᱮᱛᱟᱜ ᱟᱥᱮ ᱪᱮᱫ, ᱚᱱᱟ ᱜᱳᱞ ᱜᱳᱞ ᱢᱤᱫᱴᱟᱜ ᱞᱟᱹᱴᱩ ᱞᱟᱹᱴᱩ ᱛᱟᱦᱮᱱ ᱫᱚ ᱵᱚᱞ ᱞᱮᱠᱟ,
ᱛᱚ ᱢᱟᱱᱮ ᱢᱟᱨᱵᱮᱞ ᱜᱷᱩᱴ- ᱞᱮᱠᱟ ᱡᱟᱦᱟᱸ
ᱦᱮᱸ, ᱦᱮᱸ᱾
ᱜᱮ ᱚᱱᱟ ᱠᱚᱦᱚᱸ ᱧᱟᱢᱚᱜ ᱛᱟᱦᱮᱱ ᱜᱮ᱾
ᱚᱱᱟ ᱦᱚᱸᱛᱚ ᱟᱨᱚ ᱵᱟᱨᱯᱮ ᱨᱚᱠᱚᱢᱟᱜ ᱦᱩᱭᱩᱜ-ᱟ᱾ ᱚᱠᱟ ᱴᱟᱜ ᱠᱟᱱᱟ ᱧᱮᱞ ᱴᱷᱤᱠ ᱛᱚ ᱵᱟᱝ ᱦᱩᱭ ᱠᱟᱱᱟ᱾
ᱵᱟᱨ ᱵᱟᱨᱯᱮ ᱨᱚᱠᱚᱢᱟᱜ ᱫᱚ ᱦᱟᱸᱜ ᱵᱟᱹᱧ ᱵᱟᱲᱟᱭᱟ ᱢᱚᱸᱡᱽ ᱛᱮᱫᱚ᱾ ᱵᱟᱲᱟᱭᱟ ᱯᱩᱴᱠᱟᱹᱢ ᱧᱟᱢᱚᱜ ᱛᱟᱦᱮᱱ ᱟᱨᱚ ᱧᱮᱞ ᱧᱮᱞ ᱠᱟᱫᱟ ᱟᱫᱚ ᱚᱱᱟ ᱫᱚ ᱦᱟᱸᱜ ᱞᱮᱴᱚ ᱠᱟᱛᱮᱫ ᱡᱩᱫᱤᱢ ᱦᱟᱸᱜ ᱮᱢ ᱡᱚᱢᱟ ᱛᱟᱞᱦᱮ ᱠᱷᱟᱱ ᱟᱹᱰᱤ ᱱᱟᱯᱟᱭ ᱵᱩᱡᱷᱟᱹᱜ᱾ ᱛᱟᱦᱮᱱ ᱵᱟᱵᱮᱱ ᱦᱤᱲᱤᱧ ᱫᱟᱲᱮᱭᱟᱜ-ᱟ ᱜᱚᱝᱠᱮ᱾
ᱟᱪᱪᱷᱟ᱾
ᱟᱪᱪᱷᱟ ᱢᱤᱫ ᱫᱷᱟᱣ ᱵᱮᱱ ᱡᱚᱢ ᱞᱮᱠᱷᱟᱱ ᱟᱨ ᱟᱨ ᱩᱫ ᱠᱚᱫᱚ ᱦᱮᱸ᱾
ᱟᱨ ᱩᱫ ᱨᱮᱱᱟᱜ ᱡᱟᱦᱟ ᱠᱟᱛᱷᱟ ᱵᱮᱱ ᱞᱟᱹᱭ ᱫᱟ ᱩᱫ ᱨᱮᱱᱟᱜ ᱧᱩᱛᱩᱢ ᱫᱚ ᱟᱹᱞᱤᱧ ᱦᱚᱸ ᱦᱟᱸᱜ ᱵᱮᱥᱴᱷᱤᱠ ᱫᱚ ᱵᱟᱹᱞᱤᱧ ᱵᱟᱲᱟᱭ ᱜᱮᱭᱟ᱾ᱛᱚᱵᱮ ᱡᱟᱦᱟ ᱚᱱᱟ ᱚᱨ ᱛᱩᱫ ᱩᱫ ᱠᱚ, ᱚᱨ ᱛᱩᱫ ᱩᱫ ᱠᱚᱦᱚᱸ ᱚᱱᱟ ᱫᱚ ᱱᱚᱣᱟ ᱦᱳᱭ ᱛᱚ ᱵᱟᱲᱜᱮ ᱠᱚᱨᱮᱫ ᱚᱱ ᱛᱮ ᱚᱱᱟ ᱦᱚᱸ ᱚᱱᱠᱟᱱᱟᱜ ᱡᱟᱭᱜᱟ ᱠᱚᱨᱮ ᱜᱮ ᱧᱟᱢᱚᱜ-ᱟ᱾ ᱟᱨ ᱵᱤᱨ ᱠᱚ ᱨᱮᱱᱟᱜ ᱩᱫ ᱫᱚ ᱧᱩᱛᱩᱢ ᱢᱟ ᱞᱤᱧ ᱵᱟᱹᱞᱤᱧ ᱫᱤᱥᱟᱹ ᱫᱟᱲᱮᱭᱟᱜ ᱠᱟᱱᱟ᱾ ᱛᱚᱵᱮ ᱠᱟᱞᱟᱨ ᱞᱤᱧ ᱫᱤᱥᱟᱹᱭ ᱫᱟ᱾ ᱠᱤᱪᱷᱩ ᱜᱩᱞᱟᱹ ᱫᱚ ᱥᱟᱥᱟᱝ ᱠᱟᱞᱟᱨ, ᱠᱤᱪᱷᱩ ᱜᱩᱞᱟᱹ ᱫᱚ ᱥᱟᱥᱟᱝ ᱠᱟᱞᱟᱨ ᱵᱮᱱ ᱧᱮᱞ ᱠᱟᱫᱟ ᱩᱫ ᱠᱚ?
ᱵᱟᱝ ᱵᱟᱝ ᱥᱟᱥᱟᱝ ᱠᱟᱞᱟᱨ ᱫᱚ ᱵᱟᱹᱧ ᱧᱮᱞ ᱠᱟᱜ ᱜᱮᱭᱟ᱾ ᱚᱱᱮ ᱚᱨ ᱛᱩᱫ ᱚᱱᱟ ᱡᱟᱦᱟ ᱚᱨ ᱛᱩ ᱮᱢ ᱞᱟᱹᱭ ᱠᱮᱫ ᱦᱳᱭ ᱚᱱᱟ ᱜᱤᱧ ᱧᱮᱞ ᱠᱟᱜ-ᱟ᱾ ᱛᱟᱨᱯᱚᱨ ᱚᱱᱟ ᱢᱩᱪᱤ ᱪᱩᱨᱤᱧ ᱩᱫ ᱤᱧ ᱧᱮᱞ ᱠᱟᱜ-ᱟ ᱟᱨ ᱚᱱᱟ ᱵᱩᱥᱩᱵ ᱩᱫ ᱡᱟᱦᱟ ᱦᱩᱭᱩᱜ ᱫᱚ᱾
ᱵᱩᱥᱩᱵ ᱳᱫ ᱦᱳᱭ ᱵᱩᱥᱩᱵ ᱳᱫ ᱢᱟ ᱱᱟᱣᱟᱱ ᱤᱭᱟᱹ ᱨᱮ ᱦᱳᱭᱳᱜ-ᱟ᱾ ᱦᱩᱸ, ᱦᱩᱸ᱾
ᱦᱮᱸ ᱚᱱᱟ ᱩᱫ ᱜᱮ
ᱵᱟᱪᱪᱷᱟ ᱱᱚᱱᱛᱮ ᱚᱱᱟ ᱥᱟᱥᱟᱝ ᱠᱟᱞᱟᱨ ᱦᱚᱸ ᱩᱫ ᱢᱮᱱᱟᱜ-ᱟ᱾ ᱟᱫᱚ ᱚᱱᱟ ᱩᱫ ᱠᱚᱫᱚ ᱦᱟᱸᱜ ᱪᱮᱫ ᱠᱚ ᱢᱮᱛᱟᱜ ᱠᱟᱱᱟ ᱞᱟᱹᱭ ᱫᱚ ᱤᱧ ᱟᱹᱞᱤᱧ ᱦᱚᱸ ᱵᱟᱹᱞᱤᱧ ᱵᱟᱲᱟᱭ ᱜᱮᱭᱟ᱾
ᱱᱚᱸᱰᱮ
ᱥᱤᱵᱤᱞ ᱜᱮᱭᱟ ᱡᱚᱛᱚ ᱜᱮ ᱟᱹᱞᱤᱧ ᱫᱚ ᱡᱚᱛᱚ ᱜᱮᱞᱤᱧ ᱡᱚᱛᱚ ᱜᱮ ᱵᱷᱟᱹᱜᱤ ᱜᱮᱞᱤᱧ ᱵᱩᱡᱷᱟᱹᱣ ᱜᱮᱭᱟ᱾ ᱟᱨ ᱛᱟᱨᱢᱚᱫ, ᱛᱟᱨᱢᱚᱫ ᱫᱷᱮ ᱨᱮᱱᱟᱜ ᱡᱟᱦᱟ ᱱᱟᱜ ᱚᱨ ᱛᱩᱫ ᱩᱫ ᱵᱟᱝᱵᱠᱚ ᱢᱮᱛᱟᱜ ᱠᱟᱱᱟ?
ᱦᱚᱸ, ᱦᱚᱸ᱾
ᱚᱱᱟ ᱫᱚ ᱢᱟᱱᱮ ᱡᱟᱹᱥᱛᱤ ᱜᱮ ᱞᱤᱧ ᱠᱩᱥᱤᱭᱟᱜ ᱜᱮᱭᱟ ᱾ ᱟᱪᱪᱷᱟ᱾
ᱦᱮᱸ ᱢᱟ ᱞᱟᱹᱭ ᱢᱮ ᱾
ᱦᱩᱸ ᱟᱵ ᱟᱵᱤᱱ ᱜᱮ ᱛᱟᱞᱦᱮ ᱢᱟ ᱞᱟᱹᱭ ᱵᱮᱱ ᱪᱮᱫ ᱵᱮᱱ ᱞᱟᱹᱭ ᱮᱫ ᱛᱟᱦᱮᱸᱫ?
ᱟᱹᱞᱤ ᱪᱮᱫ ᱞᱤᱧ ᱞᱟᱹᱭ-ᱟ ᱛᱟᱞᱦᱮ ᱱᱤᱭᱟᱹ ᱤᱧ ᱞᱟᱹᱭ ᱟᱹᱧ ᱢᱮᱱᱮᱫ ᱛᱟᱦᱮᱸ ᱠᱟᱱᱟ ᱢᱮᱱᱛᱮ ᱛᱟᱦᱞᱮ ᱩᱱᱟᱹᱜ ᱮᱢ ᱢᱮᱱᱮᱫ ᱠᱟᱱᱟ᱾ ᱛᱚᱵᱮ ᱠᱷᱟᱱ ᱫᱚ ᱩᱠᱨᱤᱧ ᱦᱚᱸ ᱯᱮ ᱤᱫᱤ ᱜᱮᱭᱟ ᱥᱮ ᱪᱮᱫ?
ᱟᱹᱠᱷᱨᱤᱧ ᱦᱳᱭ ᱡᱟᱹᱥᱛᱤ ᱧᱚᱜ ᱡᱟᱹᱥᱛᱤ ᱧᱚᱜ ᱞᱮ ᱛᱩᱫ ᱵᱟᱲᱟ ᱞᱮᱠᱷᱟᱱ ᱫᱚ, ᱧᱟᱢ ᱞᱮᱱᱠᱷᱟᱱ ᱫᱚᱞᱮ ᱤᱫᱤ ᱛᱟᱦᱮᱱ ᱜᱮ ᱵᱟᱡᱟᱨ ᱠᱚᱨᱮ᱾ᱟᱨ ᱫᱟᱢ ᱫᱚ ᱱᱚᱣᱟ ᱦᱚᱸᱜ-ᱚᱭ ᱡᱟᱦᱟ ᱚᱨ ᱛᱩᱫ ᱩᱫ ᱠᱚ ᱞᱟᱹᱭ ᱫᱟ᱾ ᱚᱱᱟ ᱨᱮᱱᱟᱜ ᱡᱟᱹᱥᱛᱤ ᱫᱟᱢ ᱢᱮᱱᱟᱜ-ᱟ ᱾
ᱛᱟᱞᱦᱮ ᱜᱚᱝᱠᱮᱢ ᱟᱹᱠᱷᱨᱤᱧ ᱵᱟᱲᱟᱣ ᱠᱟᱫ ᱜᱮᱭᱟ ᱥᱮ?
ᱟᱹᱠᱷᱨᱤᱧ ᱫᱚ ᱦᱳᱭ ᱵᱟᱹᱧ ᱪᱟᱞᱟᱣ ᱵᱟᱲᱟᱣ ᱟᱠᱟᱱ ᱜᱮᱭᱟ᱾ ᱛᱚᱵᱮ ᱠᱤᱨᱤᱧ ᱫᱩᱧ ᱪᱟᱞᱟᱣ ᱟᱠᱟᱱᱟ ᱾
ᱦᱚᱸ ᱦᱚᱸ ᱦᱚᱸᱻ ᱪᱮᱫᱞᱮᱠᱟ ᱠᱚ ᱠᱤᱨᱤᱧ ᱢᱟᱱᱮ ᱛᱤᱱᱟᱹᱜ ᱠᱤᱞᱳ ᱦᱤᱥᱟᱹᱵᱽ ᱪᱟᱞᱟᱜ ᱛᱟᱦᱮᱱ ᱟᱫᱚ
ᱱᱮᱥ ᱫᱚ ᱦᱟᱸᱜ ᱵᱟᱹᱞᱤᱧ ᱪᱟᱞᱟᱣ ᱟᱠᱟᱱᱟ ᱱᱮᱥ ᱫᱚ, ᱞᱟᱦᱟ ᱫᱚ ᱞᱟᱦᱟ ᱵᱟᱨ ᱫᱚ ᱢᱚᱴᱟᱢᱩᱴᱤ ᱵᱷᱟᱜᱤ ᱜᱮ ᱛᱟᱦᱮᱸ ᱞᱮᱱᱟ ᱞᱟᱹᱭ ᱜᱟᱱᱚᱜᱼᱟ ᱛᱤᱱᱥᱚ ᱪᱟᱨᱥᱚ ᱴᱟᱠᱟ ᱠᱤᱞᱳ ᱛᱟᱦᱮᱸ ᱞᱮᱱᱟ ᱞᱟᱦᱟ ᱵᱟᱨᱟᱜ ᱜᱟᱞᱢᱟᱨᱟᱣ ᱾ ᱱᱮᱥ ᱫᱚ ᱦᱟᱸᱜ ᱵᱟᱹᱞᱤᱧ ᱪᱟᱞᱟᱣ ᱠᱟᱱᱟ ᱚᱱᱠᱟ ᱵᱟᱡᱟᱨ ᱠᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱱᱮᱥᱟᱜ ᱫᱚ ᱾
ᱛᱟᱦᱞᱮ ᱜᱚᱢᱠᱮ ᱟᱯᱮ ᱚᱱᱛᱮ ᱫᱚ ᱮᱠᱷᱚᱱ ᱫᱚ ᱤᱭᱟᱹ ᱫᱚ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱾ ᱢᱟᱱᱮ ᱱᱚᱝᱠᱟ ᱤᱭᱟᱹ ᱢᱮᱛᱟᱜ ᱠᱟᱱᱟ ᱦᱩᱞ ᱢᱟᱦᱟ ᱾ ᱟᱨᱚ ᱚᱱᱠᱟᱱᱟᱜ ᱡᱟᱦᱟᱸ ᱟᱵᱚᱣᱟᱜ ᱢᱮᱱᱟᱜ ᱟᱠᱟᱫᱟ ᱚᱱᱟ ᱠᱚ ᱢᱟᱱᱟᱣ ᱜᱮᱭᱟᱯᱮ ᱥᱮ ᱵᱟᱯᱮ ᱢᱟᱱᱟᱣ ᱜᱮᱭᱟ?
ᱮᱠᱫᱚᱢ ᱢᱟᱱᱟᱣ ᱛᱟᱦᱮᱱ ᱞᱮ ᱢᱟᱱᱟᱣ ᱛᱟᱦᱮᱱᱞᱮ, ᱦᱩᱞ ᱢᱟᱦᱟ ᱵᱷᱟᱹᱜᱤ ᱜᱮᱞᱮ ᱢᱟᱱᱟᱣᱟ ᱾ ᱟᱞ ᱛᱚ ᱡᱟᱦᱟᱸ ᱡᱟᱭᱜᱟ ᱠᱟᱱᱟ ᱟᱞᱮ ᱫᱚ ᱵᱮᱥᱤᱨ ᱵᱷᱟᱜᱽ ᱜᱮ ᱟᱵᱚ ᱥᱟᱱᱛᱟᱲ ᱰᱚᱢᱤᱱᱮᱴ ᱮᱨᱤᱭᱟ ᱠᱟᱱ ᱜᱮᱭᱟ ᱱᱚᱣᱟ ᱠᱚᱨᱮ ᱫᱚ ᱵᱮᱥᱤᱨ ᱵᱷᱟᱜᱽ ᱜᱮ ᱴᱟ ᱡᱟᱭᱜᱟ ᱜᱮ ᱫᱚᱢᱮ ᱡᱟᱹᱥᱛᱤ ᱜᱮ ᱥᱟᱱᱛᱟᱲ ᱢᱮᱱᱟᱜ ᱞᱮᱭᱟ ᱟᱫᱚ ᱛᱚᱦᱞᱮ ᱢᱟᱱᱟᱣ ᱛᱟᱦᱮᱱ ᱜᱮᱞᱮ ᱵᱷᱟᱜᱤ ᱜᱮ ᱦᱩᱭᱩᱜ-ᱟ ᱱᱚᱛᱮ ᱫᱚ ᱦᱩᱞ ᱢᱟᱦᱟ ᱠᱚᱦᱚᱸ ᱟᱨ ᱚᱱᱠᱟᱱᱟᱜ ᱟᱵᱚ ᱥᱟᱱᱛᱟᱲᱟᱜ ᱡᱟᱦᱟᱸ ᱛᱤᱱᱟᱹᱜ ᱜᱮ ᱢᱮᱱᱟᱜᱼᱟ ᱚᱱᱠᱟᱱᱟᱜ ᱾
ᱦᱩᱸ ᱦᱩᱸ
ᱫᱤᱵᱚᱥ ᱠᱚᱦᱚᱸ ᱥᱟᱵ ᱠᱟᱜ ᱢᱮ ᱱᱚᱜᱼᱚᱭ ᱦᱟᱸᱜ ᱥᱮᱴᱮᱨᱚᱜ ᱠᱟᱱ ᱜᱮᱭᱟ ᱦᱟᱸᱜ ᱾ ᱱᱚᱭ ᱟᱜᱚᱥᱴ ᱡᱟᱦᱟᱸ ᱢᱮᱱᱟᱜ ᱛᱟᱵᱚᱱᱟ ᱦᱟᱸᱜ ᱟᱫᱤ ᱵᱤᱥᱥᱚ ᱟᱹᱫᱤᱵᱟᱹᱥᱤ ᱫᱤᱵᱚᱥ ᱱᱚᱣᱟ ᱦᱚᱸ ᱦᱟᱸᱜ ᱵᱷᱟᱹᱜᱤ ᱜᱮ ᱦᱟᱸᱜ ᱢᱟᱱᱟᱣ ᱦᱩᱭᱩᱜᱼᱟ ᱾ ᱛᱳᱲ ᱡᱳᱲ ᱪᱟᱞᱟᱜ ᱠᱟᱱ ᱜᱮᱭᱟ ᱦᱟᱸᱜ ᱚᱱᱟ ᱞᱟᱹᱜᱤᱫ ᱛᱮ ᱱᱤᱛᱚᱜ ᱠᱷᱚᱱᱟᱜ ᱜᱮ ᱾
ᱚᱸ ᱟᱪᱪᱷᱟ ᱜᱚᱢᱠᱮ ᱡᱟᱦᱟᱸ ᱵᱤᱥᱥᱚ ᱟᱹᱫᱤ ᱟᱹᱫᱤᱵᱟᱹᱥᱤ ᱫᱤᱵᱚᱥᱮᱢ ᱞᱟᱹᱭ ᱠᱮᱫᱼᱟ ᱦᱮᱸ
ᱟᱫᱤᱵᱟᱥᱤ ᱫᱤᱵᱚᱥ ᱦᱩᱸ ᱦᱩᱸ
ᱦᱳᱭ ᱛᱟᱦᱞᱮ ᱚᱱᱟ ᱫᱚ ᱠᱤ ᱱᱚᱝᱠᱟ ᱮᱸᱻ ᱡᱚᱛᱚ ᱦᱚᱲ ᱢᱤᱫ ᱴᱷᱮᱱ ᱯᱮ ᱢᱟᱱᱟᱣᱟ ᱥᱮ ᱱᱚᱝᱠᱟ ᱵᱷᱤᱱᱟᱹ ᱵᱷᱤᱱᱟᱹ ᱾ ᱵᱷᱤᱱᱟᱹ ᱵᱷᱤᱱᱟᱹ ᱵᱚᱞᱛᱮ ᱱᱚᱝᱠᱟ ᱥᱟᱵ ᱠᱟᱜ ᱢᱮ ᱤᱭᱟᱹ ᱮ ᱯᱟᱥ ᱠᱤᱞᱳ ᱠᱟᱛᱮ ᱯᱷᱟᱨᱟᱠ ᱜᱚᱴᱟ ᱨᱮᱱ ᱜᱮ ᱢᱤᱫᱴᱷᱮᱱ ᱢᱤᱞᱟᱹᱣ ᱠᱟᱛᱮ᱾
ᱵᱟᱵᱟ ᱚᱱᱠᱟ ᱫᱚ ᱚᱱᱠᱟ ᱫᱚ ᱦᱟᱜ ᱵᱟᱹᱞᱤᱧ ᱵᱟᱲᱟᱭᱟ᱾ ᱛᱚᱵᱮ ᱱᱚᱰᱮ ᱟᱞᱮ ᱤᱭᱟᱹᱨᱮ ᱦᱟᱜ ᱢᱟᱨᱟᱝ ᱤᱭᱟᱹ ᱠᱚ ᱫᱚᱦᱚᱭ ᱜᱮᱭᱟ ᱟᱞᱮ ᱥᱩᱨ ᱨᱮᱜᱮ᱾ ᱟᱞᱮᱭᱟᱜ ᱡᱟᱦᱟᱸ ᱦᱟᱸᱜ ᱛᱷᱟᱱᱟ ᱠᱚ ᱯᱟᱲᱟᱜ ᱠᱟᱱ ᱜᱮᱭᱟ ᱦᱟᱸᱜ ᱚᱸᱰᱮ ᱜᱮ ᱦᱟᱸᱜ ᱢᱤᱫᱴᱮᱱ ᱢᱟᱨᱟᱝ ᱞᱮ ᱢᱟᱨᱟᱝ ᱤᱭᱟᱹ ᱚᱱᱩᱥᱴᱷᱟᱱ ᱠᱚᱠᱚ ᱫᱚᱦᱚᱭ ᱛᱟᱦᱮᱱ ᱜᱮ᱾
ᱡᱟᱦᱟᱸ ᱱᱚᱣᱟ ᱟᱵᱚ ᱵᱤᱥᱥᱚ ᱟᱹᱫᱤᱵᱟᱹᱥᱤ ᱫᱤᱵᱚᱥ ᱧᱩᱛᱩᱢ ᱛᱮ, ᱟᱨᱚ ᱚᱱᱠᱟ ᱟᱭᱢᱟ ᱡᱟᱭᱜᱟ ᱨᱮ ᱯᱟᱞᱚᱱ ᱜᱮᱭᱟ ᱠᱚ᱾ ᱦᱩᱰᱤᱧ ᱧᱚᱜ ᱤᱭᱟᱹ ᱠᱚᱨᱮ, ᱠᱟᱹᱴᱤᱡ ᱡᱟᱦᱟᱸ ᱵᱟᱡᱟᱨ ᱧᱚᱜ ᱮᱨᱤᱭᱟ ᱠᱚᱨᱮ ᱦᱩᱰᱤᱧ ᱧᱚᱜ ᱟᱨ ᱢᱟᱱᱮ ᱡᱚᱛᱚ ᱞᱳᱠᱟᱞ ᱢᱮᱥᱟ ᱠᱟᱛᱮ ᱡᱮ ᱚᱱᱠᱟ ᱤᱭᱟ. ᱠᱟᱛᱮᱫ ᱟᱨ
ᱟᱪᱪᱷᱟ ᱜᱚᱝᱠᱮ ᱛᱟᱦᱞᱮ ᱦᱩᱞ ᱢᱟᱦᱟᱨᱮ ᱡᱟᱦᱟᱸᱞᱮᱠᱟ ᱚᱱᱟ ᱤᱭᱟᱹ ᱦᱮᱸ ᱦᱮᱸ ᱦᱩᱞ ᱢᱟᱦᱟ ᱨᱮ ᱡᱮᱢᱚᱱ ᱚᱱᱟ ᱮ ᱛᱤᱨᱮ ᱠᱟᱹᱯᱤ ᱥᱟᱵ ᱠᱟᱛᱮᱫ ᱛᱮ ᱫᱤᱭᱮ ᱟᱵᱚᱣᱟᱜ ᱡᱟᱦᱟᱸ ᱴᱨᱟᱰᱤᱥᱚᱱᱟᱞ ᱨᱮᱱᱟᱜ ᱡᱟᱦᱟᱸ ᱦᱮᱱᱟᱜ ᱟᱠᱟᱫ ᱛᱟᱢᱟ ᱦᱚᱨᱚᱜ ᱵᱟᱸᱫᱮ ᱚᱱᱟ ᱠᱚ ᱛᱮ ᱡᱚᱠᱷᱚᱱ ᱢᱤᱫᱴᱮᱱ ᱢᱤᱪᱤᱞ ᱦᱩᱭᱩᱜ ᱛᱟᱦᱮᱱᱟ ᱥᱮ
ᱦᱩᱸ ᱦᱩᱸ ᱦᱩᱸ᱾
ᱦᱮᱸ ᱚᱱᱠᱟ ᱠᱤ ᱱᱤᱭᱟᱹ ᱱᱚᱭᱮ ᱟᱜᱚᱥᱴ ᱨᱮ ᱦᱩᱭᱩᱜ ᱛᱮ?
ᱚᱱᱠᱟ ᱜᱮ ᱦᱮᱸ ᱚᱵᱚᱥᱥᱳᱭ ᱢᱟᱨᱪ ᱦᱩᱭᱩᱜ ᱛᱟᱦᱮᱱ ᱾
ᱵᱟᱡᱟᱨ ᱨᱮ ᱟᱫᱚ ᱱᱤᱭᱟᱹ ᱵᱟᱨ ᱦᱟᱸᱜ ᱱᱤᱭᱟᱹ ᱵᱟᱨ ᱦᱚᱸ ᱚᱱᱠᱟ ᱜᱮ ᱦᱟᱸᱜ ᱵᱷᱟᱹᱜᱤ ᱜᱮᱞᱮ ᱥᱟᱯᱲᱟᱣ ᱠᱟᱫᱟ ᱦᱟᱸᱜ, ᱥᱟᱯ ᱥᱟᱯᱲᱟᱣ ᱫᱚ ᱦᱮᱞᱳ, ᱟᱯᱮ ᱠᱚᱨᱮ ᱫᱚ ᱛᱟᱦᱚᱞᱮ ᱪᱮᱫᱞᱮᱠᱟ? ᱪᱮᱠᱟ ᱟᱞᱮ ᱫᱚ ᱢᱟ ᱵᱷᱟᱹᱜᱤ ᱜᱮᱞᱮ ᱢᱟᱱᱟᱣ ᱜᱮᱭᱟ᱾
ᱟᱞᱮ ᱱᱚᱣᱟ ᱠᱚᱨᱮ ᱦᱚᱸ ᱵᱷᱟᱹᱜᱤ ᱜᱮ ᱢᱟᱱᱟᱣ ᱦᱩᱭᱩᱜᱼᱟ, ᱟᱫᱚ ᱟᱞᱮ ᱱᱤᱭᱟᱹ ᱠᱚᱨᱮ ᱫᱚ ᱳᱭ ᱱᱚᱛᱮ ᱵᱟᱡᱟᱨ ᱥᱮᱫ ᱞᱮ ᱯᱟᱲᱟᱜ ᱠᱟᱱᱟ ᱛᱚ ᱾
ᱦᱩᱸ ᱦᱩᱸ ᱦᱩᱸ ᱾
ᱛᱚᱵᱮ ᱠᱷᱟᱱ ᱫᱚ ᱟᱞᱮ ᱡᱮᱢᱚᱱ ᱱᱚᱛᱮ ᱥᱩᱨ ᱧᱚᱜ ᱢᱤᱫᱴᱟᱝ ᱵᱟᱡᱟᱨ ᱦᱮᱱᱟᱜ ᱟᱠᱟᱫᱟ ᱟᱹᱰᱤ ᱞᱟᱹᱴᱩ ᱜᱮᱭᱟ ᱛᱚ ᱦᱳᱭ ᱚᱸᱰᱮ ᱢᱟᱱᱟᱣ ᱜᱮᱭᱟ ᱟᱞᱮ ᱱᱤᱭᱟᱹ ᱯᱟᱥᱴᱟ ᱨᱮᱱ ᱡᱟᱦᱟᱸ ᱛᱤᱱᱟᱹᱜ ᱥᱟᱱᱛᱟᱲ ᱦᱮᱱᱟᱜ ᱟᱠᱟᱫ ᱠᱚᱣᱟ ᱾ ᱟᱨᱚ ᱦᱟᱱᱛᱮ ᱟᱨᱚ ᱦᱮᱱᱟᱜ ᱟᱠᱟᱜ ᱠᱚᱣᱟ᱾ ᱚᱱᱛᱮ ᱦᱚᱸ ᱟᱭᱢᱟ ᱜᱮ ᱥᱟᱱᱛᱟᱲ ᱦᱮᱱᱟᱜ ᱠᱟ ᱠᱚᱣᱟ ᱛᱟᱦᱚᱞᱮ ᱩᱱᱠᱩ ᱚᱱᱛᱮ ᱠᱚ ᱢᱟᱱᱟᱣᱟ᱾
ᱦᱩᱸ ᱦᱩᱸ ᱚᱱᱠᱟ ᱜᱮ ᱱᱚᱛᱮ ᱦᱚᱸ ᱥᱮᱢ ᱾ ᱚᱱᱠᱟᱜᱮ ᱤᱱᱠᱟᱹ ᱜᱮ
ᱞᱟᱦᱟ ᱛᱮᱫᱚ ᱟᱞᱮ ᱱᱤᱭᱟᱹ ᱥᱩᱨ ᱨᱮᱜᱮ ᱚᱱᱟ ᱥᱳᱞᱳ ᱯᱟᱲᱟ ᱥᱳᱲᱟᱹ ᱥᱳᱞᱳ ᱯᱟᱲᱟ ᱢᱤᱞᱟᱹᱣ ᱠᱟᱛᱮᱫ ᱞᱮ ᱠᱚᱨᱟᱣᱮᱫ ᱛᱟᱦᱮ ᱠᱟᱱᱟ᱾ ᱟᱫᱚ ᱱᱮᱛᱟᱨ ᱫᱚ ᱵᱟᱝᱞᱮ ᱠᱚᱨᱟᱣ ᱮᱫᱟ ᱚᱱᱠᱟ ᱫᱚ ᱾ ᱱᱮᱛᱟᱨ ᱫᱚ ᱦᱟᱱᱟ ᱵᱟᱡᱟᱨ ᱴᱟᱣᱩᱱ ᱥᱮᱫ ᱜᱮ ᱚᱱᱟ ᱢᱤᱫᱴᱮᱱ ᱤᱭᱟᱹ ᱢᱮᱱᱟᱜ ᱟᱠᱟᱫᱟ ᱾ ᱢᱤᱫᱴᱮᱱ ᱵᱷᱚᱵᱚᱱ ᱢᱮᱱᱟᱜ ᱟᱠᱟᱜ-ᱟ ᱦᱮᱸ ᱚᱸᱰᱮ ᱜᱮᱞᱮ ᱠᱚᱨᱟᱣ ᱛᱟᱦᱮᱱᱟ ᱾ ᱚᱱᱟ ᱨᱮᱫᱚ ᱟᱨᱚ ᱦᱟᱸᱜ ᱟᱵᱚ ᱥᱟᱱᱛᱟᱲ ᱢᱟ ᱥᱟᱱᱛᱟᱲ ᱥᱟᱱᱛᱟᱲ ᱥᱟᱶᱛᱮ ᱟᱨᱚ ᱥᱮᱨᱚᱠᱚᱢ ᱜᱚᱱᱚ ᱢᱟᱱ ᱜᱚᱱᱚ ᱢᱟᱱ ᱦᱚᱲ ᱠᱚᱞᱮ ᱱᱮᱣᱛᱟ ᱠᱚᱣᱟ ᱾
ᱢᱮᱣᱛᱟ ᱠᱚᱣᱟᱯᱮ, ᱟᱞᱮ ᱦᱚᱸ ᱚᱱᱠᱟᱜ ᱜᱮ ᱥᱮᱢ ᱜᱮ ᱾ ᱱᱚᱣᱟ ᱟᱞᱮ ᱠᱚ ᱟᱞᱮ ᱥᱩᱨ ᱥᱩᱯᱩᱨ ᱠᱚᱨᱮᱱ ᱥᱟᱸᱜᱤᱧ ᱠᱚᱨᱮᱱ ᱦᱚᱸ ᱚᱱᱠᱟ ᱢᱟᱨᱟᱝ ᱢᱟᱨᱟᱝ ᱦᱚᱲ ᱧᱚᱜ ᱠᱚᱜᱮ᱾ ᱱᱮᱣᱛᱟ ᱠᱚ ᱦᱩᱭᱩᱜ ᱛᱟᱦᱮᱱ ᱜᱮ᱾ ᱟᱨ
ᱦᱮᱸ ᱢᱟ ᱜᱚᱝ ᱦᱳᱭ ᱦᱳᱭ ᱾ ᱦᱮᱸ ᱦᱮᱸ ᱞᱟᱹᱭ ᱢᱮ ᱞᱟᱹᱭ ᱢᱮ ᱾
ᱢᱟᱱᱟᱣ ᱦᱚᱸ ᱫᱚᱨᱠᱟᱨ ᱠᱟᱱ ᱜᱮᱭᱟ ᱟᱵᱚᱣᱟᱜ ᱥᱟᱥᱠᱨᱤᱛᱤᱠ ᱟᱵᱚ ᱵᱟᱵᱚᱱ ᱵᱟᱧᱪᱟᱣ ᱫᱚᱦᱚ ᱞᱮᱠᱷᱟᱱ ᱫᱚ ᱚᱠᱚᱭ ᱫᱚᱦᱚᱭᱟᱭ ᱾
ᱦᱳᱭ ᱾
ᱱᱤᱡᱮᱨᱟᱜ ᱡᱤᱱᱤᱥ ᱫᱚ ᱱᱤᱡᱮ ᱛᱮᱜᱮ ᱧᱮᱞ ᱦᱩᱭᱩᱜ-ᱟ ᱦᱚᱲ ᱫᱚ ᱚᱱᱮ ᱠᱩᱵᱤᱜᱩᱨᱩ ᱵᱟᱭ ᱞᱟᱹᱭ ᱠᱟᱫᱟᱭ ᱠᱟᱛᱷᱟ ᱨᱮ ᱟᱢᱟᱜ ᱚᱲᱟᱜ ᱥᱮ ᱟᱢᱟᱜ ᱫᱩᱣᱟᱹᱨ ᱞᱟᱹᱜᱤᱫ ᱫᱚ ᱟᱢ ᱜᱮ ᱧᱮᱞ ᱢᱮ ᱦᱮᱸ ᱥᱮ ᱵᱟᱝ ᱮᱴᱟᱜ ᱦᱚᱲ ᱫᱚ ᱩᱱᱤ ᱫᱚ ᱧᱮᱞ ᱫᱚ ᱵᱟᱭ ᱦᱮᱡᱩᱜ ᱟᱭ ᱛᱚ ᱱᱤᱡᱮᱨᱟᱜ ᱡᱟᱦᱟᱸ ᱥᱟᱥᱠᱨᱤᱛᱤᱠ ᱢᱮᱱᱟᱜ ᱛᱟᱵᱚᱱᱟ ᱱᱤᱡᱮᱨᱟᱜ ᱡᱟᱦᱟᱸ
ᱟᱨ ᱡᱤᱱᱤᱥ ᱫᱚ ᱦᱩᱭᱩᱜ ᱠᱟᱱᱟ ᱜᱚᱢᱠᱮ ᱚᱱᱟ ᱠᱚ ᱡᱟᱦᱟᱸ ᱛᱤᱱᱟᱹᱜ ᱦᱮᱸ ᱟᱨ ᱚᱱᱟ ᱠᱚ ᱡᱟᱦᱟᱸ ᱛᱤᱱᱟᱹᱜ ᱠᱟᱞᱪᱟᱨ ᱤᱫᱤᱭᱟᱢ ᱚᱱᱟ ᱫᱚ ᱟᱯᱱᱟᱨᱟᱜ ᱚᱱᱟ ᱥᱟᱶᱛᱟ ᱜᱮ ᱫᱚ ᱢᱟᱱᱮ ᱠᱮᱴᱮᱡᱚᱜ-ᱟ ᱟᱨᱦᱚ ᱾
ᱦᱩᱸ ᱦᱩᱸ ᱴᱷᱤᱠ ᱜᱮᱭᱟ ᱜᱚᱝᱠᱮ ᱛᱟᱦᱞᱮ ᱤᱱᱠᱟᱹ ᱜᱮ ᱦᱳᱭ ᱾ ᱟᱨᱚ ᱜᱟᱞᱢᱟᱨᱟᱣ ᱦᱩᱭᱩᱜ-ᱟ ᱦᱟᱸᱜ, ᱦᱩᱸ ᱾